ᱦᱮᱞᱳᱣ᱾
ᱦᱮᱸ ᱦᱮᱞᱳᱣ᱾
ᱦᱮᱸ ᱡᱚᱦᱟᱨ ᱜᱮ ᱜᱚᱝᱠᱮ, ᱥᱟᱹᱜᱩᱱ ᱥᱮᱛᱟᱜ᱾
ᱦᱳᱭ ᱡᱚᱦᱟᱨ ᱜᱮ, ᱥᱟᱹᱜᱩᱱ ᱥᱮᱛᱟᱜ᱾
ᱦᱩᱸ, ᱪᱮᱫ ᱞᱮᱠᱟ ᱟᱸᱡᱚᱢᱚᱜ ᱠᱟᱱᱟ ᱨᱚᱲ ᱠᱚ, ᱴᱷᱤᱠ ᱥᱟᱺᱦᱤᱡ ᱟᱸᱡᱚᱢᱚᱜ ᱠᱟᱱᱟ ᱛᱚ?
ᱦᱩᱸ ᱠᱞᱤᱭᱟᱨ ᱜᱮ ᱟᱸᱡᱚᱢᱚᱜ ᱠᱟᱱᱟ, ᱟᱵᱮ ᱟᱹᱞᱤᱧᱟᱜ?
ᱦᱮᱸ ᱟᱵᱤᱱᱟᱜ ᱦᱚᱸ ᱠᱞᱤᱭᱟᱨ ᱜᱮ ᱟᱸᱡᱚᱢᱚᱜ ᱠᱟᱱᱟ᱾ ᱵᱮᱠᱜᱨᱟᱣᱩᱱᱰ ᱨᱮ ᱥᱟᱣᱩᱱᱰ ᱠᱚ ᱵᱟᱝ ᱦᱤᱡᱩᱜ ᱠᱟᱱᱟ ᱛᱚ?
ᱩᱸ ᱵᱮᱠᱜᱨᱟᱣᱩᱱᱰ ᱨᱮ ᱚᱱᱠᱟ ᱫᱚ ᱵᱟᱝ ᱥᱟᱰᱮ ᱠᱟᱱᱟ᱾
ᱦᱩᱸ, ᱛᱟᱦᱞᱮ ᱫᱟᱜ ᱮᱫᱟᱭ ᱚᱱᱛᱮ ᱫᱚ ᱟᱯᱮ ᱥᱮᱫ?
ᱫᱟᱜ ᱫᱚ ᱦᱟᱸᱜ ᱵᱟᱭ ᱫᱟᱜ ᱮᱫᱟ, ᱦᱚᱞᱟ ᱧᱤᱫᱟᱹ ᱠᱷᱚᱱ ᱠᱟᱹᱴᱤᱡ ᱫᱟᱜ ᱧᱤᱫᱟᱹ ᱧᱤᱫᱟ ᱚᱱᱮ ᱥᱮᱛᱟᱜ ᱵᱮᱲᱟ ᱫᱚ ᱦᱟᱸᱜ, ᱯᱷᱟᱸᱠᱟ ᱧᱚᱜ ᱟᱠᱟᱫᱟᱭ ᱨᱤᱢᱤᱞ ᱦᱚᱸ, ᱦᱚᱭ ᱡᱟᱱᱤᱡ ᱛᱮᱦᱮᱧ ᱫᱚ ᱵᱟᱭ ᱫᱟᱜᱟ ᱟᱫᱚ᱾
ᱚᱸᱻ ᱟᱞᱮ ᱥᱮᱫ ᱢᱟ ᱛᱮᱦᱮᱧ ᱵᱷᱳᱨ ᱠᱷᱚᱱᱟᱜ ᱜᱮ ᱫᱟᱜ ᱮᱫᱟᱭ ᱱᱤᱛᱚᱜ ᱦᱚᱸ ᱫᱟᱜᱮᱫ ᱜᱮᱭᱟᱭ᱾ ᱦᱮᱸ,
ᱛᱟᱦᱚᱞᱮ ᱪᱟᱥ ᱠᱚᱫᱚ ᱛᱤᱱᱟᱹᱜ ᱡᱷᱟᱹᱞ?
ᱪᱟᱥ ᱠᱚᱫᱚ ᱚᱝᱠᱟ ᱦᱳᱭ ᱫᱚ ᱦᱳᱭ ᱦᱮᱡ ᱠᱟᱱ ᱜᱮᱭᱟ, ᱟᱸ ᱢᱤᱫᱵᱟᱨ ᱦᱚᱲᱟᱜ ᱚᱱᱠᱟ ᱵᱟ ᱠᱤ ᱢᱮᱱᱟᱜᱼᱟ, ᱵᱟᱠᱷᱟᱱ ᱡᱷᱚᱛᱚ ᱦᱚᱲ ᱜᱮᱠᱚ ᱪᱟᱵᱟ ᱟᱞᱮᱭᱟᱜ ᱦᱚᱸ ᱪᱟᱵᱟ ᱟᱠᱟᱱᱟ ᱤᱭᱟᱹ ᱠᱚᱫᱚ ᱨᱚᱦᱚᱭ ᱠᱚᱫᱚ᱾ ᱟᱸ ᱢᱤᱫ ᱵᱟᱨ ᱦᱚᱲᱟᱜ ᱚᱱᱠᱟ ᱵᱟᱹᱠᱤ ᱢᱮᱱᱟᱜᱼᱟ᱾
ᱦᱚᱭ᱾
ᱟᱯᱮ ᱥᱮᱫ ᱫᱚ?
ᱦᱩᱸᱢ ᱪᱟᱵᱟ ᱫᱚ ᱦᱟᱸᱜ ᱟᱹᱣᱨᱤ ᱪᱟᱵᱟᱜᱼᱟ ᱚᱱᱟ, ᱵᱟᱹᱭᱦᱟᱹᱲ ᱠᱚᱨᱮᱜᱮ ᱦᱟᱸᱜ ᱠᱚ ᱨᱚᱦᱚᱭ ᱪᱟᱵᱟ ᱞᱮᱠᱟᱜᱮ ᱟᱨ ᱵᱟᱹᱫᱽ ᱵᱟᱹᱛ ᱛᱚᱞᱟ ᱠᱚᱦᱚᱸ ᱟᱹᱣᱨᱤ ᱦᱟᱨᱟᱜᱼᱟ ᱡᱚᱛᱚ ᱦᱚᱲᱟᱜ ᱫᱚ ᱟᱨ, ᱵᱟᱹᱫᱽ ᱠᱚᱨᱮ ᱫᱚ ᱱᱚ ᱼᱼᱠᱟ ᱫᱟᱜ ᱦᱚᱸ ᱵᱟᱹᱱᱩᱜᱼᱟ, ᱢᱟᱱᱮ ᱫᱟᱜ ᱫᱟᱭ ᱥᱮᱨᱢᱟ ᱡᱟᱹᱲᱤ ᱠᱟᱹᱴᱤᱡ ᱠᱚᱢ ᱧᱚᱜ ᱜᱮᱭᱟ᱾
ᱚᱸ᱾
ᱚᱱᱠᱟ ᱞᱟᱹᱴᱩ ᱥᱮᱨᱢᱟ ᱡᱟᱹᱲᱤ ᱦᱟᱸᱜ ᱟᱹᱣᱨᱤ ᱦᱩᱭᱩᱜ ᱛᱮ ᱦᱟᱸᱜ ᱵᱟᱹᱛ ᱠᱚ ᱟᱹᱣᱨᱤ ᱫᱟᱜᱚᱜᱼᱟ᱾
ᱦᱩᱸ ᱦᱩᱸ ᱦᱩᱸ᱾
ᱚᱱᱟᱛᱮ ᱦᱟᱸᱜ ᱟᱣᱨᱤ ᱤᱭᱟᱹ ᱫᱚ ᱦᱟᱸᱜ, ᱚᱱᱟ ᱵᱟᱹᱛ᱾
ᱦᱮᱸ᱾ ᱦᱮᱸ ᱚᱱᱠᱟ ᱜᱮ ᱢᱚᱴᱟᱢᱩᱴᱤ ᱚᱠᱟ ᱥᱮᱫ ᱫᱚ ᱫᱟᱜ ᱮᱭᱟᱭ ᱵᱷᱟᱜᱮ ᱜᱮ ᱫᱟᱜ ᱮᱭᱟᱭ, ᱟᱨ ᱮᱸ ᱚᱠᱟ ᱥᱮᱫ ᱫᱚ ᱵᱟᱭ ᱫᱟᱜᱮᱜ ᱠᱷᱟᱱ ᱫᱚ ᱮᱠᱫᱚᱢ, ᱫᱟᱜ ᱜᱮ ᱵᱟᱭ ᱫᱟᱜᱮᱜᱼᱟ᱾
ᱦᱳᱭ, ᱚᱱᱟ ᱛᱟᱸᱜᱤ ᱦᱩᱭ ᱠᱟᱱᱟ ᱦᱟᱸᱜ, ᱛᱤᱥᱮ ᱥᱮᱨᱢᱟ ᱴᱩᱧᱚᱜ ᱥᱮᱨᱢᱟ ᱫᱟᱜ ᱡᱟᱹᱲᱤ ᱦᱩᱭᱩᱜ ᱠᱟᱱᱟ ᱦᱟᱸᱜ ᱤᱱᱟᱹᱜᱮ
ᱦᱮᱸ ᱦᱮᱸ ᱮᱸ ᱮᱸ ᱟᱞᱮ ᱥᱮᱫ ᱨᱮᱢᱟ ᱱᱤᱛᱚᱜ ᱢᱟ ᱫᱟᱜ ᱤᱭᱟᱹ ᱠᱷᱚᱱᱟᱜ ᱢᱟ ᱵᱟᱹᱛ ᱠᱷᱚᱱᱟᱜ ᱢᱟᱼᱼ ᱚᱱᱟ ᱯᱷᱳᱲ ᱠᱟᱛᱮᱜ ᱩᱰᱩᱝ ᱤᱫᱤ ᱦᱩᱭᱩᱜ ᱠᱟᱱ ᱛᱟᱞᱮᱭᱟ ᱵᱟᱠᱷᱟᱱ ᱢᱟ ᱤᱭᱟᱹ ᱠᱚᱢᱟ ᱥᱮᱭᱟᱜᱼᱟ ᱦᱟᱸᱜᱼᱼ ᱦᱳᱲᱳ ᱜᱟᱹᱪᱷᱤ ᱠᱚ ᱡᱩᱫᱤ ᱡᱟᱹᱥᱛᱤ ᱫᱟᱜ ᱛᱟᱦᱮᱱᱟ ᱦᱟᱸᱜ ᱰᱩᱵᱩᱡ ᱠᱚᱜᱼᱟ ᱡᱩᱫᱤᱼᱼ ᱛᱟᱦᱚᱞᱮ ᱢᱟᱛᱚ ᱵᱟᱝ ᱦᱩᱭᱩᱜᱼᱟ ᱱᱟᱦᱟᱜ ᱟᱫᱚ ᱩᱰᱩᱝ ᱜᱤᱰᱤ ᱦᱩᱭᱩᱜ ᱠᱟᱱ ᱛᱟᱞᱮᱭᱟ ᱚᱱᱠᱟ᱾ ᱟᱨ ᱟᱯᱮ ᱥᱮᱫ ᱢᱟ ᱫᱟᱜ ᱜᱮ ᱵᱟᱭ ᱫᱟᱜ ᱮᱜᱼᱟ
ᱚᱱᱮ ᱛᱚ ᱫᱚ ᱫᱟᱜ ᱞᱮᱠᱟ ᱵᱩᱡ ᱫᱚ ᱵᱩᱡᱚᱜ ᱠᱟᱱᱟ ᱦᱟᱸᱜ ᱟᱫᱚ ᱚᱱᱠᱟ, ᱥᱮ ᱤᱨᱢᱤᱞ ᱜᱮ ᱦᱟᱱᱛᱮ ᱱᱟᱛᱮ ᱚᱴᱟᱝ ᱵᱟᱲᱟᱭ ᱠᱟᱱᱟ᱾
ᱦᱮᱸ ᱦᱮᱸ ᱟᱞᱮ ᱥᱮᱫ ᱦᱚᱸ ᱯᱳᱭᱞᱳ ᱫᱚ ᱚᱱᱠᱟᱜᱮ ᱚᱱᱼᱼ ᱦᱩᱢ ᱤᱭᱟᱹᱭᱮᱫ ᱛᱟᱦᱮᱸ ᱟᱭ ᱟᱫᱚ ᱛᱟᱯᱚᱨᱮ ᱢᱤᱫ ᱫᱷᱟᱣ ᱮᱢᱚᱱ ᱫᱟᱜ ᱮ ᱟᱨᱟᱢᱵᱷᱚ ᱠᱮᱫᱟ ᱟᱫᱚ ᱱᱚᱜᱚᱭ ᱫᱟᱜ ᱮᱫ ᱜᱮᱭᱟ ᱫᱟ ᱮᱫ ᱜᱮᱭᱟ ᱱᱤᱢᱱᱚ ᱪᱟᱯ ᱢᱮᱱᱟᱜ ᱜᱮᱭᱟ᱾
ᱛᱟᱦᱞᱮ ᱪᱮᱫ ᱠᱚᱵᱤᱱ ᱠᱟᱹᱢᱤ ᱵᱟᱲᱟᱭᱮᱫᱟ ᱱᱤᱭᱟᱹ ᱜᱷᱟᱹᱲᱤᱡ ᱫᱚ?
ᱠᱷᱮᱛ ᱥᱜ ᱜᱮ ᱥᱮᱱ ᱦᱩᱭ ᱞᱮᱱᱟ ᱱᱤᱛᱚᱜ ᱨᱩᱣᱟᱹᱲ ᱦᱮᱡ ᱦᱩᱭ ᱠᱟᱱᱟ ᱚᱱᱟᱛᱮ ᱫᱩᱵ ᱵᱟᱲᱟ ᱦᱩᱭ ᱠᱟᱱᱟ ᱱᱤᱛᱚᱜ ᱫᱚ᱾
ᱟᱨ ᱡᱟᱦᱟᱱᱟᱜ ᱠᱚᱵᱤᱱ ᱠᱟᱢᱤ ᱵᱟᱲᱟᱭ ᱜᱮᱭᱟ?
ᱡᱟᱦᱟᱱᱟᱜ ᱠᱚᱫᱚ ᱱᱤᱛᱚᱜ ᱫᱚ ᱢᱤᱫ ᱫᱚ ᱵᱟᱦᱨᱮ ᱥᱮᱫ ᱠᱟᱢᱤᱥ ᱜᱮ ᱪᱟᱞᱟᱣ ᱵᱟᱲᱟ ᱦᱩᱭᱩᱜᱼᱼ ᱮᱚᱱᱛᱮᱱᱟᱜ ᱟᱫᱚ ᱱᱤᱛᱚᱜ ᱫᱚ ᱱᱚᱜᱚᱭ ᱪᱟᱥ ᱠᱚ ᱦᱚᱛᱮᱡ ᱛᱮ ᱚᱲᱟᱜ ᱨᱮ ᱦᱮᱡ ᱦᱮᱡ ᱵᱟᱲᱟ ᱦᱩᱭ ᱠᱟᱱᱟᱼᱼ
ᱟᱪᱪᱷᱟ ᱟᱪᱪᱷᱟ ᱟᱨ ᱛᱟᱦᱚᱞᱮ ᱚᱱᱟᱼᱼ ᱦᱮᱸ ᱦᱩᱞ ᱢᱟᱦᱟ ᱯᱟᱨᱚᱢᱮᱱ ᱫᱚ ᱪᱮᱫ ᱞᱮᱠᱟ ᱯᱮ ᱢᱟᱱᱟᱣ ᱠᱮᱫᱟ ᱦᱩᱞ ᱢᱟᱦᱟ ᱫᱚ?
ᱦᱳᱭ ᱚᱱᱠᱟ ᱡᱟᱠ ᱡᱚᱢᱚᱠ ᱫᱚ ᱵᱟᱝ ᱢᱟᱱᱟᱣ ᱦᱩᱭ ᱞᱮᱱᱟ ᱟᱫᱚᱼᱼ ᱟᱵᱚᱨᱮᱱ ᱵᱚᱸᱜᱟ ᱛᱟᱞᱟᱼᱼ ᱮᱱ ᱵᱤᱨ ᱵᱟᱱᱴᱟ ᱩᱱᱠᱩ ᱠᱚᱣᱟᱜ ᱫᱤᱥᱟᱹ ᱵᱟᱲᱟ ᱠᱟᱛᱮᱫ ᱜᱮ ᱧᱩᱢ ᱦᱟᱞᱟᱝᱼᱼ ᱵᱟᱲᱟ ᱠᱟᱛᱮ ᱜᱮ ᱚᱱᱠᱟ ᱢᱟᱱᱮ ᱪᱷᱳᱴᱳ ᱠᱷᱟᱴᱳ ᱦᱤᱥᱟᱹᱵ ᱛᱮ ᱢᱟᱱᱟᱣ ᱵᱟᱲᱟ ᱦᱩᱭᱱᱟ ᱚᱱᱠᱟ ᱮᱴᱟᱜᱼᱼ ᱮᱴᱟᱜᱟᱜ ᱠᱤᱪᱷᱩ ᱫᱚ ᱯᱟᱛᱟ ᱮᱱᱮᱡ ᱠᱚ ᱥᱮ ᱡᱟᱦᱱᱟᱜ ᱮᱴᱟᱜ ᱯᱨᱳᱜᱨᱟᱢ ᱠᱚᱫᱚ ᱵᱟᱝ ᱫᱚᱦᱚ ᱦᱩᱭᱩ ᱠᱟᱱᱟ᱾ ᱦᱮᱸ ᱩᱱᱠᱩ ᱫᱤᱥᱟᱹ ᱵᱟᱲᱟ ᱠᱟᱛᱮᱫ ᱜᱮ ᱚᱱᱠᱟ ᱠᱟᱛᱮ ᱜᱮ ᱯᱟᱨᱚᱢ ᱵᱟᱲᱟ ᱦᱩᱭᱱᱟ᱾
ᱦᱮᱸ ᱟᱞᱮ ᱱᱚᱰᱮ ᱦᱜ ᱚᱱᱠᱟ ᱜᱮᱞᱮ ᱢᱟᱱᱟᱣ ᱠᱮᱫᱟ ᱟᱫᱚ ᱮᱸᱜᱼᱼ ᱮᱴᱟᱜ ᱮᱴᱟᱜ ᱡᱟᱭᱜᱟ ᱠᱚᱨᱮ ᱫᱚ ᱧᱮᱞᱚᱜ ᱠᱟᱱᱟ ᱚᱱᱠᱟ ᱢᱟᱭᱤᱠ ᱠᱚ ᱠᱚᱨᱟᱣᱮᱜᱼᱟ ᱮᱱᱮᱡᱮᱜᱼᱟ ᱠᱚ, ᱟᱨ ᱵᱟᱠᱷᱟᱱ ᱚᱱᱠᱟ ᱯᱨᱳᱜᱨᱟᱢ ᱠᱚᱠᱚ ᱠᱚᱨᱟᱣᱮᱜᱼᱟ ᱟᱫᱚ ᱚᱱᱟ ᱠᱚᱫᱚ ᱠᱚᱨᱟᱣ ᱫᱚ ᱴᱷᱤᱠ ᱟᱥᱮ ᱵᱟᱝ? ᱴᱷᱤᱠᱟ ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ?
ᱦᱮᱸ ᱯᱨᱳᱜᱨᱟᱢ ᱫᱚ ᱱᱚᱣᱟ ᱠᱷᱟᱹᱛᱤᱨ ᱠᱚ ᱠᱚᱨᱟᱣ ᱫᱟ ᱡᱮᱢᱚᱱᱼᱼ ᱥᱟᱸᱜᱮ ᱧᱚᱜ ᱦᱚᱲ ᱵᱚᱱ ᱡᱟᱣᱨᱟᱜ ᱢᱟ ᱢᱤᱫᱴᱷᱮᱱ ᱢᱟᱱᱮ ᱤᱱᱟᱹ ᱚᱱᱟ ᱫᱤᱥᱟᱹ ᱠᱟᱛᱮᱜᱼᱼ ᱢᱮᱱ ᱠᱷᱟᱱᱻ ᱚᱱᱟ ᱦᱚᱸ ᱠᱟᱹᱴᱤᱡ ᱵᱚᱱ ᱫᱤᱥᱟᱹ ᱵᱟᱲᱟ ᱞᱮᱠᱷᱟᱱ ᱠᱟᱹᱴᱤᱡ ᱮᱴᱟᱜ ᱨᱚᱠᱚᱢᱚᱜ ᱠᱟᱱᱟ ᱡᱮᱼᱼ ᱮᱱ ᱦᱤᱞᱳᱜ ᱫᱚ ᱟᱵᱚᱨᱮᱱ ᱵᱤᱨ ᱵᱟᱱᱴᱟ ᱠᱚᱠᱚ ᱵᱚᱸᱜᱟ ᱛᱟᱞᱟ ᱞᱮᱱᱟ ᱥᱮ ᱟᱨ ᱩᱱᱠᱩᱣᱟᱜ ᱫᱤᱼᱼ ᱨᱮᱫᱚ ᱡᱩᱫᱤ ᱚᱱ ᱠᱟᱵᱚᱱ ᱟᱵᱚ ᱵᱚᱱ ᱨᱟᱹᱥᱠᱟᱹ ᱨᱚᱢᱚᱡᱟ ᱚᱱᱟ ᱦᱚᱸ ᱠᱟᱛᱷᱟ ᱫᱚ ᱵᱟᱝ ᱠᱟᱱᱟ ᱛᱚᱵᱮ ᱦᱮᱸ ᱩᱱᱠᱩ ᱫᱤᱥᱟᱹᱼᱼ ᱛᱮ ᱥᱟᱸᱜᱮ ᱧᱚᱜ ᱦᱚᱲ ᱡᱟᱣᱨᱟᱜ ᱫᱚᱨᱠᱟᱨ ᱠᱟᱱᱟ ᱢᱟᱱᱮ ᱢᱤᱫ ᱥᱟᱶ ᱛᱮᱵᱚᱱ ᱫᱤᱥᱟᱹ ᱠᱚᱣᱟ ᱢᱮᱥᱟ ᱛᱮᱵᱚᱱ ᱱᱮᱦᱚᱨ ᱠᱚᱣᱟ ᱚᱱᱟ ᱫᱚ ᱢᱤᱜᱴᱟᱝᱼᱼ ᱱᱟᱯᱟᱭ ᱠᱟᱛᱷᱟ ᱠᱟᱱᱟ ᱢᱮᱱᱠᱷᱟᱱ ᱩᱱᱠᱩ ᱫᱤᱥᱟᱹ ᱛᱮ ᱢᱟᱱᱮ ᱚᱱᱠᱟ ᱪᱷᱟᱹᱯᱨᱤ ᱞᱮᱠᱟ ᱵᱚᱱ ᱮᱱᱮᱡᱟ ᱚᱱᱟ ᱫᱚ ᱠᱟᱹᱴᱤᱡ ᱮᱴᱟᱜ ᱨᱚᱠᱚᱢᱚᱜ ᱠᱟᱱᱟ ᱥᱮ᱾
ᱦᱩᱸ ᱦᱩᱸ ᱦᱩᱸ᱾
ᱦᱳᱭᱛᱚ ᱦᱩᱰᱤᱧ ᱧᱚᱜ ᱢᱟᱱᱮ ᱯᱟᱛᱟ ᱵᱚᱱ ᱫᱚᱦᱚ ᱞᱮᱠᱷᱟᱱ ᱡᱮᱢᱚᱱ ᱯᱟᱛᱟ ᱮᱱᱮᱡ ᱟᱵᱚᱱᱼᱼ ᱯᱟᱛᱟ ᱮᱱᱮᱡ ᱫᱚ ᱞᱟᱠᱪᱟᱨ ᱨᱮᱱᱟᱜ ᱤᱭᱟᱹ ᱮᱱᱮᱡ ᱥᱮᱨᱮᱧ ᱠᱟᱱ ᱛᱟᱵᱚᱱᱟ ᱚᱱᱟ ᱠᱚᱫᱚ ᱦᱳᱭᱛᱳ ᱢᱤᱫ ᱜᱷᱟᱹᱲᱤᱡ ᱵᱚᱱ ᱮᱱᱮᱡ ᱫᱟᱲᱮᱭᱟᱜ-ᱟ᱾
ᱦᱮᱸ,
ᱮᱱᱠᱷᱟᱱ ᱧᱤᱫᱟᱹ ᱦᱟᱹᱵᱤᱡ ᱥᱮᱵᱚᱱ ᱟᱸᱜᱟᱭᱟᱵᱚᱱ ᱚᱱᱟ ᱵᱚᱠᱥ ᱥᱮᱵᱚᱱ ᱮᱱᱮᱡᱟ ᱮᱴᱟᱜ ᱠᱤᱪᱷᱩ ᱫᱚ ᱠᱚᱨᱟᱣᱟ ᱵᱚᱱ ᱚᱱᱠᱟ ᱫᱚ ᱵᱟᱝ᱾
ᱦᱩᱸ, ᱚᱱᱠᱟ ᱫᱚ ᱮᱴᱟᱜ ᱡᱟᱹᱛᱤ ᱦᱚ ᱪᱮᱫ ᱠᱚ ᱞᱟᱹᱭᱟ ᱞᱟᱹᱭ ᱟᱠᱚ ᱱᱩᱠᱩ ᱫᱚ ᱥᱚᱦᱤᱫ ᱤᱭᱟᱹ ᱫᱤᱵᱚᱥ ᱫᱚ ᱯᱟᱞᱚᱱ ᱜᱮ ᱵᱟᱠᱚ ᱵᱟᱰᱟᱭᱟ ᱡᱟᱹᱱᱤᱡ᱾ ᱦᱩ ᱟᱠᱚᱨᱮᱱ ᱤᱭᱟᱹ ᱦᱟᱯᱲᱟᱢ ᱠᱚᱠᱚ ᱤᱱᱟᱹ ᱫᱤᱱ ᱨᱮᱠᱚ ᱟᱸ ᱵᱚᱸᱜᱟ ᱛᱟᱞᱟ ᱠᱟᱱᱟ ᱠᱚ ᱤᱱᱟᱹ ᱫᱤᱱ ᱨᱮ ᱩᱝᱠᱩ ᱩᱱᱠᱩ ᱮᱱᱮᱡ ᱡᱚᱝ ᱠᱟᱱᱟ ᱠᱚ ᱯᱷᱩᱨᱛᱤ ᱡᱚᱝ ᱠᱟᱱᱟ ᱠᱚ᱾ ᱚᱱᱟ ᱫᱚ ᱢᱤᱫᱴᱟᱝ ᱧᱮᱞ ᱦᱚ ᱮᱴᱟᱜ ᱨᱚᱠᱚᱢ ᱧᱮᱞᱚᱜ-ᱟ᱾ ᱟᱨ ᱚᱱᱠᱟ ᱜᱚᱴᱟ ᱜᱮ ᱱᱟᱜ-ᱟ ᱚᱱᱠᱟ ᱜᱮ ᱤᱭᱟᱹ ᱪᱟᱵᱟᱜ-ᱟ ᱚᱱᱟ ᱫᱚ ᱞᱟᱹᱭ ᱟᱹᱪᱩᱨᱟᱠᱚ ᱱᱟᱜ ᱜᱚᱴᱟ᱾
ᱦᱳᱭ ᱱᱩᱠᱩ ᱫᱚ ᱠᱳᱱᱳ ᱫᱟᱭ ᱢᱟᱱᱮ ᱡᱟᱦᱟᱸ ᱠᱚ ᱢᱮᱛᱟᱜ ᱜᱟᱱ ᱫᱚᱨᱚᱫ ᱡᱤᱱᱤᱥ ᱜᱮ ᱵᱟᱹᱱᱩᱜ ᱛᱟᱠᱚᱣᱟ ᱟᱠᱚᱣᱟᱜ ᱦᱟᱯᱲᱟᱢ ᱠᱚ ᱪᱮᱛᱟᱱ ᱨᱮ᱾
ᱦᱮᱸ,
ᱧᱮᱞ ᱢᱟ ᱧᱮᱞᱚᱜ ᱠᱟᱱᱟ ᱞᱟᱹᱭ ᱞᱟᱹᱭᱮᱜ ᱜᱮᱭᱟ ᱠᱚ ᱚᱱᱠᱟ ᱢᱟ᱾
ᱦᱩᱸ ᱦᱩᱸ ᱦᱩᱸ᱾ ᱟᱫᱚ ᱟᱞᱮ ᱱᱚᱸᱰᱮ ᱫᱚ ᱱᱟᱜ ᱚᱱᱠᱟ ᱫᱚ ᱱᱟᱜ ᱵᱟᱝ ᱦᱳᱭ ᱠᱟᱱᱟ ᱟᱞᱮ ᱱᱚᱸᱰᱮ ᱫᱚ ᱟᱸᱻ ᱥᱮᱛᱟᱜ ᱨᱮ ᱱᱟᱜ ᱛᱩᱯᱩ ᱠᱟᱛᱮᱫ ᱞᱮ ᱪᱟᱞᱟᱜ-ᱟ᱾ ᱮᱜ ᱚᱱᱟ ᱞᱟᱦᱟ ᱞᱟᱦᱟ ᱦᱤᱞᱳᱜ ᱫᱚ ᱱᱟᱜ ᱤᱭᱟᱹ ᱚᱱᱟ ᱥᱤᱫᱩ ᱠᱟᱹᱱᱩ ᱛᱷᱟᱱ ᱞᱮ ᱥᱟᱯᱷᱟᱭᱟ ᱠᱟᱹ ᱠᱟᱹᱴᱤᱡ ᱥᱟᱯᱷᱟ ᱧᱚᱜ ᱟᱞᱮ᱾ ᱟᱨ ᱜᱷᱮᱨᱟ ᱜᱷᱮᱨᱤ ᱛᱟᱦᱮᱸ ᱱᱟᱛᱚ ᱟᱫᱚ ᱚᱱᱟ ᱠᱚ ᱢᱤᱜ ᱥᱮᱨᱢᱟ ᱢᱚᱫᱽᱫᱷᱮ ᱛᱮᱜᱮ ᱱᱟᱜ ᱤᱭᱟᱹ ᱪᱟᱵᱟᱜ-ᱟ᱾ ᱟᱫᱚ ᱚᱱᱟ ᱢᱟᱜ ᱠᱚᱞᱮ ᱯᱟᱞᱴᱟᱣᱟ ᱟᱫᱚ ᱥᱮᱛᱟᱜ ᱨᱮ ᱮᱜ ᱡᱮ ᱦᱤᱞᱳᱜ ᱥᱤᱫᱩ ᱠᱟᱹᱱᱩ ᱞᱮ ᱤᱭᱟᱹᱭᱟ ᱮᱱ ᱦᱤᱞᱳᱜ ᱥᱮᱛᱟᱜ ᱨᱮ ᱪᱟᱞᱟᱣ ᱠᱟᱛᱮ ᱦᱟᱜ ᱛᱳᱯᱳ ᱠᱟᱛᱮ ᱞᱮ ᱪᱟᱞᱟᱜ-ᱟ ᱱᱟᱭᱠᱮ ᱞᱮ ᱳᱰᱚᱝ ᱮᱭᱟ᱾ ᱩᱜ ᱱᱟᱭᱠᱮ ᱩᱰᱩᱝ ᱯᱚᱨᱮ ᱟᱫᱚ ᱨᱩ ᱨᱩ ᱛᱮᱞᱮ ᱪᱟᱞᱟᱜ-ᱟ ᱚᱱᱟ ᱥᱤᱫᱩ ᱠᱟᱹᱱᱩ ᱛᱷᱟᱱ᱾ ᱟᱫᱚ ᱚᱸᱰᱮ ᱵᱚᱸᱜᱟ ᱵᱟᱲᱟ ᱠᱟᱛᱮ ᱱᱟᱜ ᱡᱟᱭ ᱦᱳᱠ ᱢᱤᱫᱴᱟᱝ ᱚᱱᱠᱟ ᱞᱟᱹᱴᱷᱩ ᱦᱟᱲ ᱠᱚ, ᱚᱱᱟ ᱤᱭᱟᱹ ᱱᱤᱭᱟᱹ ᱠᱚ ᱞᱟᱹᱭᱟ ᱱᱟᱦᱟᱜ ᱥᱤᱫᱩ ᱠᱟᱹᱱᱩ ᱥᱤᱫᱩ ᱠᱟᱹᱱᱩ ᱱᱤᱭᱟᱹ᱾ ᱟᱻ ᱞᱟᱹᱭ ᱵᱟᱲᱟ ᱦᱮᱸ ᱞᱟᱹᱭ ᱵᱟᱲᱟ ᱠᱟᱛᱮᱜ ᱟᱫᱚ ᱚ ᱞᱟᱜᱽᱬᱮ ᱠᱚᱞᱮ ᱮᱱᱮᱡᱟ ᱞᱟᱜᱽᱬᱮ ᱠᱚ ᱮᱱᱮᱡ ᱯᱚᱨᱮ ᱚᱸᱰᱮ ᱜᱮ ᱥᱚᱲᱮ ᱠᱚ ᱦᱩᱭᱩᱜ-ᱟ ᱟᱫᱚ ᱥᱚᱲᱮ ᱠᱚᱞᱮ ᱡᱚᱢ ᱵᱟᱲᱟᱭᱟ ᱚᱸᱰᱮ ᱜᱮ᱾ ᱚᱱᱠᱟ ᱞᱮ ᱢᱟᱱᱟᱣᱟ᱾
ᱱᱚᱛᱮ ᱦᱚᱸ ᱢᱟᱱᱮ ᱚᱱᱠᱟ ᱧᱚᱜ ᱜᱮ ᱚᱱᱠᱟ ᱚᱱᱠᱟ ᱞᱮᱠᱟ᱾
ᱦᱩᱸ ᱦᱩᱸ᱾
ᱟᱫᱚ ᱱᱚᱛᱮ ᱫᱚ ᱚᱱᱟ ᱢᱟᱱᱮ ᱰᱷᱮᱨᱞ ᱢᱟᱱᱮ ᱡᱟᱦᱟᱸ ᱡᱟᱦᱟᱸ ᱨᱮ ᱥᱤᱫᱩ ᱠᱟᱱᱩ ᱢᱟᱱᱮ ᱤᱭᱟᱹ ᱞᱮ ᱵᱮᱱᱟᱣ ᱠᱟᱫᱟ᱾ ᱚᱸᱰᱮ ᱦᱟᱜ ᱩᱱᱟᱹᱜ ᱢᱟᱱᱮ ᱟᱹᱛᱩ ᱠᱟᱹᱴᱤᱡ ᱢᱟᱱᱮ ᱪᱚᱠ ᱧᱚᱜ ᱡᱟᱭᱜᱟ ᱨᱮ ᱠᱟᱱᱟ᱾ ᱛᱚ ᱟᱫᱚ ᱥᱟᱸᱜᱮ ᱦᱚᱲ ᱦᱚᱸ ᱡᱟᱣᱨᱟ ᱞᱮᱱᱠᱷᱟᱱᱮ ᱦᱚᱲ ᱵᱷᱤᱲ ᱚᱸᱰᱮ ᱦᱚᱨ ᱮᱥᱮᱫᱚᱜ-ᱟ᱾ ᱟᱫᱚ ᱚᱱᱟ ᱤᱭᱟᱹᱛᱮ ᱦᱟᱜ ᱩᱱᱟᱹᱜ ᱦᱚᱲ ᱫᱚ ᱵᱟᱠᱚ ᱪᱟᱞᱟᱜ ᱜᱮᱭᱟ ᱚᱸᱰᱮ᱾ ᱛᱚ ᱡᱟᱦᱟᱸ ᱛᱤᱱᱟᱹᱜ ᱠᱚ ᱪᱟᱞᱟᱜ-ᱟ ᱚᱱᱠᱟᱜ ᱜᱮ ᱛᱩᱯᱩ ᱯᱷᱟᱨᱪᱟ ᱵᱟᱲᱟ ᱠᱟᱛᱮᱫ ᱠᱚ ᱪᱟᱞᱟᱜ ᱟᱠᱚ᱾
ᱦᱩᱸ,
ᱡᱟᱦᱟᱸᱭ ᱟᱵᱚᱨᱮᱱ ᱱᱟᱭᱠᱮ ᱦᱟᱜ ᱩᱱᱤ ᱚᱱᱠᱟ ᱠᱟ ᱠᱟᱛᱮᱜ ᱜᱮ ᱱᱤᱭᱚᱢ ᱯᱟᱞᱚᱱ ᱠᱟ ᱠᱟᱛᱮ ᱛᱟᱦᱮᱸ ᱠᱟᱛᱮᱫ ᱮᱱᱦᱤᱞᱳᱜ ᱫᱚᱭ ᱵᱚᱸᱜᱟ ᱵᱩᱨᱩᱭᱟᱭ ᱦᱟᱜ, ᱟᱨ ᱦᱩᱰᱤᱧ ᱢᱟᱪᱷᱟ ᱡᱟᱦᱟᱸ ᱢᱮᱛᱟᱜ ᱚᱱᱟ ᱵᱷᱳᱜᱽ ᱡᱤᱱᱤᱥ ᱛᱮᱜᱮ ᱱᱤᱛᱚᱜ ᱫᱚᱵᱚᱱ ᱯᱟᱨᱚᱢ ᱜᱮᱭᱟ ᱦᱟᱜ᱾
ᱦᱮᱸ ᱦᱮᱸ᱾
ᱩᱱᱠᱩᱣᱟᱜ ᱫᱤᱥᱟᱹ ᱛᱮ ᱢᱟᱨᱟᱝ ᱜᱚᱝᱠᱮ ᱛᱟᱠᱚ ᱛᱟᱦᱮᱱ ᱜᱮᱭᱟ ᱠᱚ ᱩᱱᱠᱩ ᱩᱱᱠᱩᱣᱟᱜ ᱩᱭᱦᱟᱹᱨ ᱛᱮ ᱢᱤᱫ ᱵᱟᱨ ᱠᱟᱛᱷᱟ ᱠᱚ ᱞᱟᱹᱭᱟ ᱪᱮᱫ ᱠᱚ ᱪᱤᱠᱟᱹ ᱞᱮᱫᱟ᱾ ᱠᱚ ᱪᱤᱠᱟᱹ ᱞᱮᱫᱟ ᱪᱮᱫᱟᱜ ᱠᱚ ᱪᱤᱠᱟᱹ ᱞᱮᱫᱟ ᱪᱮᱫ ᱠᱷᱟᱹᱛᱤᱨ ᱟᱵᱚ ᱢᱟᱱᱮ ᱟᱵᱚ ᱠᱷᱟᱹᱛᱤᱨ ᱛᱤᱱᱟᱹᱜ ᱠᱚ ᱞᱟᱹᱲᱦᱟᱹᱭ ᱠᱟᱫᱟ ᱚᱱᱟ ᱠᱚᱠᱚ ᱠᱟᱹᱴᱤᱡ ᱠᱚ ᱞᱟᱹᱭ ᱥᱚᱫᱚᱨ ᱟᱵᱚᱱᱟ᱾
ᱦᱮᱸ
ᱟᱨ ᱧᱮᱞᱚᱜ ᱠᱟᱱᱟ? ᱚᱱᱟ ᱟᱸᱡᱚᱢ ᱦᱚᱲ ᱞᱟᱹᱜᱤᱫ ᱟᱸᱡᱚᱢ ᱞᱟᱹᱜᱤᱫ ᱦᱚᱸ ᱦᱚᱲ ᱱᱮᱛᱟᱨ ᱫᱚ ᱵᱟᱝᱠᱚ ᱛᱟᱦᱮᱱ ᱠᱟᱱᱟ
ᱦᱮᱸ ᱦᱮᱸ
ᱢᱟᱱᱮ ᱵᱚᱸᱜᱟ ᱵᱩᱨᱩ ᱦᱩᱭᱱᱟ ᱟᱫᱚ ᱵᱚᱸᱜᱟ ᱵᱩᱨᱩ ᱦᱩᱭ ᱠᱟᱛᱮᱫ ᱚᱱᱮ ᱜᱚᱲᱚ ᱞᱮᱠᱟ ᱠᱚ ᱪᱟᱞᱟᱜ ᱠᱟᱱᱟ ᱟᱨ ᱠᱚ ᱥᱚᱸᱜᱮ ᱠᱚ ᱨᱩᱭᱟᱹᱲ ᱪᱟᱞᱟᱜ ᱠᱟᱱᱟ ᱟᱫᱚ ᱪᱮᱫ ᱪᱤᱠᱟᱹᱭᱮᱱᱟ ᱵᱟᱝ ᱪᱤᱠᱟᱹᱭᱮᱱᱟ ᱪᱮᱫᱟᱜ ᱵᱚᱱ ᱵᱚᱸᱜᱟ ᱵᱩᱨᱩ ᱠᱮᱫᱟ ᱥᱮ ᱪᱮᱫ ᱞᱟᱹᱜᱤᱫ ᱵᱚᱱ ᱵᱚᱸᱜᱟ ᱵᱩᱨᱩ ᱠᱮᱫᱟ ᱚᱱᱟ ᱨᱮᱱᱟᱜ ᱠᱳᱱᱳ ᱢᱟᱱᱮ ᱩᱱᱠᱩ ᱫᱚ ᱮᱱᱮᱢ ᱜᱮ ᱵᱟᱠᱚ ᱵᱩᱡᱽ ᱞᱮᱫᱟ ᱪᱮᱫ ᱞᱟᱜᱤᱫ ᱵᱚᱸᱜᱟ ᱵᱩᱨᱩᱭᱮᱱᱟ ᱪᱮᱫ ᱞᱟᱹᱜᱤᱫ ᱵᱟᱢ ᱵᱚᱸᱜᱟ ᱵᱩᱨᱩᱭᱮᱱᱟ ᱥᱮᱱ ᱱᱟ ᱠᱚ ᱥᱩᱫᱩ ᱡᱚᱦᱟᱨ ᱵᱟᱲᱟ ᱦᱚᱴᱚᱭᱟ ᱫᱟᱠᱚ ᱟᱨ ᱠᱚ ᱦᱮᱡ ᱮᱱᱟ ᱟᱫᱚ ᱚᱱᱮ ᱚᱱᱟᱱᱟᱜ ᱜᱮᱛᱚ ᱦᱟᱸᱜ ᱱᱚᱝᱠᱟ ᱠᱟᱛᱮ ᱫᱚ ᱪᱤᱠᱟᱹ ᱛᱮᱵᱚᱱ ᱫᱤᱥᱟᱹ ᱫᱚᱦᱚ ᱠᱚᱣᱟ᱾ ᱡᱩᱫᱤ ᱵᱟᱲᱟᱭ ᱜᱮ ᱵᱟᱲᱟᱭ ᱵᱟᱲᱟᱭ ᱠᱟᱜ-ᱟ ᱪᱮᱫ ᱞᱟᱜᱤᱫ ᱵᱚᱱ ᱯᱩᱡᱟᱹᱭᱟ ᱵᱟᱵᱚᱱ ᱯᱩᱡᱟᱹᱭᱟ ᱡᱚᱛᱚ ᱦᱚᱲ ᱫᱚ ᱵᱟᱵᱚᱱ ᱪᱮᱥᱴᱟᱭᱮᱫᱟ
ᱚᱱᱠᱟ ᱚᱱᱠᱟᱜ ᱜᱮ ᱢᱚᱴᱟᱢᱩᱴᱤ ᱢᱤᱫᱴᱟᱝ ᱥᱳᱥᱟᱞ ᱢᱤᱰᱤᱭᱟ ᱠᱚᱨᱮ ᱚᱱᱠᱟ ᱤᱭᱟᱹ ᱞᱤᱧ ᱧᱮᱞ ᱞᱮᱫᱟ᱾ ᱟᱫᱚ ᱚᱸᱰᱮ ᱫᱚ ᱱᱟᱦᱟᱸᱜ ᱚᱱᱠᱟ ᱢᱟᱱᱮ ᱵᱮᱱᱟᱨ ᱠᱚ ᱵᱮᱱᱟᱣ ᱦᱚᱪᱚ ᱞᱮᱫᱟ ᱟᱫᱚ ᱚᱱᱟ ᱵᱮᱱᱟᱨ ᱨᱮ ᱚᱞ ᱛᱟᱦᱮᱸ ᱠᱟᱱᱟ ᱦᱩᱞ ᱫᱤᱵᱚᱥ ᱫᱚ ᱵᱟᱝ ᱦᱚᱞ ᱦᱩᱞ ᱩᱛᱥᱚᱵ ᱠᱚ ᱚᱞ ᱞᱮᱫᱟ ᱟᱫᱚ ᱛᱟᱦᱚᱞᱮ ᱚᱱᱟ ᱱᱤᱭ ᱪᱮᱫ ᱵᱤᱱ ᱞᱟᱹᱭ ᱟ?
ᱦᱳᱭ ᱱᱚᱣᱟ ᱫᱚ ᱦᱚᱭᱛᱳ ᱪᱮᱫ ᱵᱮᱱ ᱞᱟᱹᱭ ᱟ ᱴᱚᱴᱷᱟᱠᱤᱭᱟᱹ ᱛᱮᱦᱚᱸ ᱢᱟᱱᱮ ᱟᱵᱚᱣᱟᱜ ᱡᱟᱦᱟᱸ ᱦᱟᱱᱛᱮ ᱱᱟᱛᱮ ᱥᱟᱱᱛᱟᱲ ᱵᱚᱱ ᱯᱟᱥᱱᱟᱣ ᱪᱟᱵᱟ ᱠᱟᱱᱟ ᱥᱮ ᱦᱳᱭᱛᱚ ᱵᱷᱩᱞ ᱫᱚ ᱦᱩᱭᱩᱜ ᱜᱮᱭᱟ ᱢᱮᱱᱠᱷᱟᱱ ᱵᱷᱩᱞ ᱥᱩᱫᱷᱨᱟᱹᱣ ᱜᱟᱱᱚᱜ-ᱟ ᱚᱱᱟᱫᱚ ᱦᱳᱭᱛᱳ ᱚᱱᱛᱮ ᱨᱮᱱ ᱦᱚᱲ ᱫᱚ ᱦᱳᱭᱛᱚ ᱵᱟᱝᱞᱟ ᱟᱹᱰᱤ ᱤᱭᱟᱹ ᱦᱮᱱᱟᱜ ᱛᱟᱠᱚᱣᱟ ᱱᱮᱞᱟ ᱪᱚᱨ ᱪᱟ ᱟᱵᱚ ᱚᱱᱟ ᱦᱚᱛᱮ ᱦᱳᱭᱛᱚ ᱚᱱᱠᱟ ᱠᱚ ᱚᱞᱪᱚ ᱠᱟᱫᱟ ᱢᱮᱱᱠᱷᱟᱱ ᱱᱚᱣᱟ ᱦᱚᱸ ᱵᱩᱡᱽ ᱞᱟᱜᱟᱣ ᱟᱵᱚᱱᱟ ᱢᱤᱫᱴᱟᱝ ᱡᱤᱱᱤᱥ ᱡᱩᱫᱤ ᱵᱚᱱ ᱯᱟᱞᱴᱟᱣᱟ ᱚᱱᱟ ᱫᱚ ᱯᱟᱞᱴᱟᱣ ᱡᱟᱦᱟᱸ ᱢᱟᱱᱮ ᱟᱵᱚᱨᱮᱱ ᱜᱤᱫᱟᱹᱨ ᱠᱚ ᱡᱟᱦᱟᱸ ᱠᱚ ᱧᱮᱞᱟ ᱦᱟᱸᱜ ᱟᱫᱚ ᱩᱱᱠᱩ ᱫᱚ ᱚᱱᱟ ᱜᱮᱠᱚ ᱥᱮᱬᱟᱭᱟ ᱦᱟᱸᱜ ᱟᱫᱚ ᱦᱚᱭᱛᱚ ᱚᱱᱛᱮ ᱨᱮᱱ ᱡᱟᱦᱟᱸᱭ ᱠᱚ ᱚᱞ ᱟᱠᱟᱫᱟ ᱦᱩᱞ ᱫᱤᱵᱚᱥ ᱥᱮ ᱦᱩᱞ ᱩᱛᱥᱚᱵᱽ ᱚᱱᱟ ᱡᱩᱫᱤ ᱠᱚ ᱧᱮᱞᱟ ᱦᱟᱸᱜ ᱟᱫᱚ ᱜᱤᱫᱟᱹᱨ ᱠᱚᱫᱚ ᱪᱮᱫ? ᱠᱚ ᱥᱮᱬᱟᱭᱟ ᱦᱟᱸᱜ ᱤᱱᱟᱹ ᱠᱚ ᱥᱮᱸᱬᱟᱭᱟ ᱟᱵᱚ ᱵᱟᱵᱟ ᱛᱟᱠᱚ ᱫᱚ ᱱᱚᱝᱠᱟ ᱠᱚ ᱢᱟᱱᱟᱣ ᱞᱮᱫᱟ ᱱᱚᱣᱟ ᱫᱚ ᱱᱚᱝᱠᱟ ᱠᱟᱱᱟ᱾ ᱚᱱᱮ ᱠᱟᱜ ᱠᱟᱱᱟ ᱡᱤᱱᱤᱥ ᱛᱮ ᱟᱫᱚ ᱚᱱᱮ ᱚᱱᱟᱜᱮ
ᱦᱳᱭᱛᱳ ᱠᱚ ᱤᱱ ᱠᱚ ᱡᱟᱸᱜᱮ ᱫᱟᱨᱟᱢ ᱠᱟᱫ ᱠᱚ ᱜᱮᱭᱟ ᱡᱮ ᱟᱵᱚ ᱥᱟᱱᱛᱟᱲ ᱠᱚ ᱦᱟᱸᱜ ᱡᱟᱦᱟᱸᱭ ᱠᱚ ᱢᱮᱱᱟᱜ ᱠᱚᱣᱟ ᱜᱩᱲᱟᱱ ᱠᱚ ᱡᱮ ᱱᱚᱣᱟ ᱫᱚ ᱦᱩᱞ ᱫᱚ ᱵᱟᱝ ᱠᱟᱱᱟ ᱦᱩᱞ ᱫᱤᱵᱚᱥ ᱠᱟᱱ ᱜᱮᱭᱟ ᱚᱱᱠᱟ ᱫᱚ ᱵᱟᱠᱚ ᱧᱮᱞ ᱯᱟᱨᱚᱢ ᱜᱚᱫ ᱠᱟᱠᱚᱣᱟ ᱚᱱᱟ ᱠᱚᱦᱚᱸ ᱠᱟᱹᱴᱤᱡ ᱡᱟᱸᱜᱮ ᱫᱟᱨᱟᱢ ᱫᱚᱨᱠᱟᱨ ᱠᱟᱱᱟ᱾
ᱟᱫᱚ ᱚᱱᱟ ᱜᱮ ᱥᱳᱥᱟᱞ ᱢᱤᱰᱤᱭᱟ ᱨᱮ ᱨᱟᱠᱟᱵ ᱞᱮᱱᱟ ᱟᱫᱚ ᱦᱚᱭᱛᱚ ᱚᱱᱠᱟᱱ ᱞᱟᱹᱭ ᱦᱚᱲ ᱠᱚᱦᱚᱸ ᱚᱱᱟ ᱠᱚᱨᱮ ᱦᱚᱭᱛᱚ ᱵᱟᱹᱱᱩᱜ ᱠᱚᱣᱟ ᱥᱮ ᱡᱟᱦᱟᱸ ᱠᱷᱚᱱᱟᱜ ᱚᱱᱟ ᱩᱪᱷᱟᱹᱱ ᱞᱮᱱᱟ ᱩᱱᱤ ᱦᱚᱸ ᱦᱳᱭᱛᱚ ᱩᱱᱟᱹᱜ ᱫᱚ ᱵᱟᱭ ᱵᱟᱰᱟᱭᱟ᱾ ᱟᱜᱻ ᱦᱮᱸ ᱦᱮᱸ
ᱟᱫᱚ ᱢᱚᱴᱟᱢᱩᱴᱤ ᱚᱱᱠᱟ ᱞᱟᱹᱭ ᱟᱠᱚ ᱦᱳᱭᱳᱜ-ᱟ ᱟᱛᱳ ᱠᱚᱨᱮ ᱦᱚᱸ ᱡᱮ ᱪᱮᱫ ᱞᱮᱠᱟ ᱠᱟᱛᱮᱜ ᱞᱟᱹᱲᱦᱟᱹᱭ ᱞᱮᱫᱟ ᱪᱮᱫ ᱠᱤᱱ ᱪᱤᱠᱟᱹ ᱞᱮᱫᱟ ᱥᱤᱫᱩ ᱠᱟᱹᱱᱩ?
ᱦᱳᱭ,
ᱟᱫᱚ ᱚᱱᱟ ᱠᱚ ᱱᱚᱞᱮᱡᱽ ᱡᱩᱫᱤ ᱵᱟᱝ ᱛᱟᱦᱮᱱ ᱛᱟᱢᱟ ᱛᱟᱦᱚᱞᱮ ᱟᱫᱚ ᱚᱱᱮ ᱚᱱᱠᱟ ᱩᱞᱴᱟᱹ ᱯᱞᱴᱟᱢ ᱠᱟᱹᱢᱤᱭᱟ ᱟᱫᱚ ᱚᱱᱟ ᱫᱚ ᱥᱚᱢᱟᱡ ᱱᱤᱭᱟᱹ ᱫᱚ ᱱᱟᱦᱟᱜ ᱴᱷᱤᱠ ᱥᱟᱸᱦᱤᱡ ᱴᱷᱤᱠ ᱫᱚ ᱵᱟᱝ ᱧᱮᱞᱚᱜᱼᱟ ᱱᱟᱦᱟᱜ᱾
ᱦᱩᱸ ᱚᱱᱟ ᱠᱚᱦᱚᱸ ᱢᱟᱱᱮ ᱚᱱᱟ ᱠᱚᱦᱚᱸ ᱞᱟᱹᱭ ᱨᱟᱠᱟ ᱨᱟᱠᱟᱵ ᱦᱚᱸ ᱠᱟᱹᱴᱤᱡ ᱡᱟᱹᱨᱩᱲ ᱠᱟᱱᱟ ᱟᱨ ᱢᱮᱱ ᱠᱷᱟᱱ ᱡᱟᱦᱱᱟᱜ ᱪᱤᱠᱟᱹᱭ ᱢᱟᱲᱟᱝ ᱨᱮ ᱠᱟᱹᱴᱤᱡ ᱠᱩᱞᱤ ᱵᱟᱲᱟ ᱦᱚᱸ ᱫᱚᱨᱠᱟᱨ ᱠᱟᱱᱟ, ᱱᱚᱜᱼᱚᱭ ᱡᱮ ᱱᱚᱣᱟ ᱪᱤᱠᱟᱹᱭ ᱫᱟᱹᱤᱧ ᱱᱚᱣᱟ ᱢᱟᱱᱮ ᱚᱠᱟᱞᱮᱠᱟ ᱵᱷᱟᱵᱽ ᱛᱮᱧ ᱪᱤᱠᱟᱹᱭᱟ ᱡᱟᱦᱟᱸᱭ ᱠᱚ ᱵᱟᱲᱟᱭᱟᱠᱚ ᱩᱱᱠᱩ ᱴᱷᱮᱱ ᱠᱟᱹᱴᱤᱡ ᱠᱩᱞᱤ ᱡᱚᱝ ᱫᱚᱨᱠᱟᱨ ᱠᱟᱱᱟ᱾ ᱱᱤᱛᱟᱹᱜ ᱡᱮᱢᱚᱱ ᱵᱚᱸᱜᱟ ᱵᱩᱨᱩ ᱠᱚᱦᱚᱸ ᱟᱵᱚ ᱫᱚ ᱦᱟᱸᱜ ᱵᱟᱵᱚᱱ ᱵᱟᱲᱟᱭᱟ ᱥᱮ ᱩᱱᱟᱹᱜ ᱵᱟᱵᱟ ᱛᱟᱠᱚ ᱥᱮ ᱵᱟᱵᱚᱱ ᱠᱩᱞᱤ ᱠᱚ ᱞᱮᱠᱷᱟᱱ ᱫᱚ ᱪᱤᱠᱟᱹᱛᱮᱢ ᱵᱚᱸᱜᱟ ᱵᱩᱨᱩᱭᱟ? ᱥᱮ ᱚᱠᱚᱭ ᱵᱚᱸᱜᱟᱢ ᱧᱩᱢᱮᱭᱟ ᱚᱱᱟ ᱦᱚᱸᱛᱚ ᱢᱤᱫᱴᱟᱝ ᱠᱟᱛᱷᱟ ᱠᱟᱱᱟ ᱥᱮ᱾ ᱴᱟᱠᱟᱭ ᱵᱚᱸᱜᱟ ᱵᱩᱨᱩ ᱧᱩᱢ ᱞᱮᱠᱷᱟᱱ ᱛᱚ ᱵᱟᱝ ᱜᱟᱱᱚᱜᱼᱟ᱾
ᱦᱮᱸ ᱦᱮᱸ,
ᱠᱩᱞᱤ ᱵᱟᱲᱟ ᱦᱚᱸ ᱫᱚᱨᱠᱟᱨ ᱠᱟᱱ ᱜᱮᱭᱟ᱾
ᱦᱩᱸ, ᱚᱠᱚᱭ ᱵᱚᱸᱜᱟᱢ ᱵᱚᱸᱜᱟᱭ ᱠᱟᱱᱟ ᱚᱱᱟ ᱦᱚᱸᱛᱚ ᱵᱟᱰᱟᱭ ᱫᱚᱨᱠᱟᱨ᱾ ᱟᱢ ᱚᱱᱠᱟ ᱛᱮᱜᱮ ᱠᱤ ᱤᱭᱟᱹ ᱞᱮᱠᱷᱟᱱ ᱦᱤᱡᱩᱜᱼᱟᱭ ᱦᱟᱸᱜ ᱩᱱᱤ ᱫᱚ ᱱᱟᱜ᱾ ᱩᱱᱤ ᱫᱚ ᱵᱟᱭ ᱦᱤᱡᱩᱜᱼᱟ ᱩᱱᱤᱭᱟᱜ ᱧᱩᱛᱩᱢ ᱱᱤᱭᱟᱹ ᱜᱮ ᱤᱭᱟᱹ ᱞᱮᱠᱷᱟᱱ ᱛᱚᱵᱮ ᱡᱟᱹᱱᱤᱜ ᱜᱮ ᱦᱤᱡᱩᱜᱼᱟᱭ ᱩᱱᱤ ᱫᱚ᱾
ᱦᱚᱭ,
ᱟᱫᱚ ᱚᱱᱠᱟᱱ ᱡᱤᱱᱤᱥ ᱠᱚᱫᱚ ᱱᱤᱛᱚᱜ ᱱᱤᱛᱚᱜ ᱦᱟᱸᱜ ᱵᱟᱰᱟᱭ ᱵᱟᱹᱱᱩᱜ ᱛᱟᱵᱚᱱᱟ ᱟᱵᱚᱣᱟᱜ ᱦᱚᱸ᱾ ᱩᱱᱟᱹᱜ ᱫᱚ᱾ ᱟᱫᱚ ᱚᱱᱟ ᱠᱚ ᱜᱮ ᱠᱩᱞᱤ ᱡᱚᱝ ᱠᱟᱹᱴᱤᱡ ᱥᱮᱫᱟᱭ ᱦᱟᱯᱲᱟᱢ ᱠᱚᱴᱷᱮᱱ,
ᱟᱹᱰᱤ ᱡᱟᱹᱨᱩᱲᱚᱜ ᱠᱟᱱᱟ᱾
ᱦᱮᱸ᱾ ᱟᱫᱚ ᱚᱱᱠᱟᱜᱮ ᱢᱚᱴᱟᱢᱩᱴᱤ ᱚᱠᱛᱚ ᱠᱚᱦᱚᱸ ᱦᱳᱭ ᱦᱳᱭ ᱦᱮᱡ ᱮᱱ ᱛᱟᱞᱟᱝᱟ᱾ ᱟᱨ ᱢᱚᱴᱟᱢᱩᱴᱤ ᱨᱚᱲ ᱠᱟᱛᱮ ᱵᱷᱟᱜᱤ ᱜᱮᱧ ᱵᱩᱡᱷᱟᱹᱣ ᱠᱮᱫᱟ ᱟᱢ ᱥᱟᱞᱟᱜ ᱜᱚᱝᱠᱮ ᱾
ᱚ, ᱠᱚᱞᱟᱞᱤᱧ ᱟᱹᱞᱤᱧ?
ᱦᱮᱸ, ᱠᱚᱞ ᱵᱤᱱ ᱾
ᱴᱷᱤᱠ ᱜᱮᱭᱟ ᱛᱟᱦᱚᱞᱮ ᱾
ᱦᱚᱭ ᱾
ᱠᱟᱴᱟᱣ ᱟᱵᱤᱱ ᱥᱮ ᱠᱟᱴᱟᱣ ᱦᱚᱪᱚᱣᱟᱜ ᱟᱹᱵᱤᱱ ᱱᱟᱜ?
ᱠᱟᱴᱟᱣ ᱫᱟᱹᱞᱤᱧ᱾
ᱟᱪᱪᱷᱟ, ᱴᱷᱤᱠ ᱜᱮᱭᱟ ᱾
ᱱᱚᱜᱼᱚᱭ ᱯᱩᱨᱟᱹᱣᱱᱟ ᱢᱤᱫ ᱢᱤᱱᱤᱴ ᱜᱟᱱ ᱾ ᱟᱫᱚ ᱟᱯᱮ ᱫᱚ ᱦᱟᱸᱜ ᱢᱟᱱ ᱫᱤᱥᱚᱢ ᱥᱮ ᱱᱚᱝᱠᱟ ᱤᱭᱟᱹ ᱵᱤᱨ ᱫᱤᱥᱚᱢ?
ᱵᱤᱨ ᱫᱤᱥᱚᱢ ᱜᱮ ᱾
ᱚ ᱾
ᱵᱤᱨ ᱫᱤᱥᱚᱢ